ᱦᱮᱞᱳ᱾
ᱩᱸ ᱨᱚᱲ ᱵᱮᱥ ᱴᱷᱤᱠ ᱟᱸᱡᱚᱢᱚᱜ ᱠᱟᱱᱟ?
ᱦᱮᱸ ᱨᱚᱲ ᱵᱮᱥ ᱜᱮ ᱟᱸᱡᱚᱢᱚᱜ ᱠᱟᱱᱟ ᱤᱧᱟᱹᱜ ᱨᱚᱲ ᱵᱮᱥ ᱜᱮ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱛᱟᱵᱤᱱᱟ᱾
ᱟᱪᱷᱟ ᱪᱮᱫ ᱠᱚᱯᱮ ᱪᱤᱠᱟᱹᱭᱮᱜᱟ ᱱᱤᱛᱚᱜ ᱫᱚ?
ᱦᱳᱭ ᱞᱟᱹᱭ ᱵᱤᱱ ᱪᱮᱫ ᱮᱢ ᱞᱟᱹᱭᱮᱫ ᱠᱟᱱ ᱛᱟᱦᱮᱱᱟ?
ᱞᱟᱹᱭᱮᱜᱟᱧ ᱡᱮ ᱪᱮᱫ ᱠᱚᱯᱮ ᱪᱤᱠᱟᱹᱭᱮᱜᱟ ᱱᱤᱛᱚᱜ ᱫᱚ?
ᱪᱮᱫ ᱜᱮ ᱵᱟᱝ ᱚᱲᱟᱜ ᱠᱚᱨᱮᱜᱮ ᱮᱢᱚᱱ ᱞᱮ ᱛᱟᱦᱮᱱᱟ᱾ ᱥᱮᱛᱟᱜ ᱟᱹᱭᱩᱵ ᱠᱟᱹᱢᱤ ᱠᱚ ᱫᱚ ᱵᱟᱹᱱᱩᱜ ᱠᱚᱣᱟ ᱾ ᱚᱝᱠᱟ ᱵᱟᱲᱜᱮ ᱠᱚᱢᱟ ᱵᱟᱜᱟᱱ ᱯᱮᱨᱮᱡ ᱵᱟᱜᱟᱱ ᱠᱚ ᱢᱮᱱᱟᱜᱟ ᱠᱟᱫᱟ ᱛᱚ ᱚᱱᱟ ᱠᱚᱨᱮ ᱪᱟᱥ ᱢᱟ ᱵᱟᱭ ᱜᱟᱱᱚᱜ ᱜᱮᱭᱟ᱾
ᱚ ᱟᱪᱷᱟ ᱪᱮᱫ ᱠᱚᱯᱮ ᱵᱟᱜᱟᱱ ᱠᱟᱜᱟ ᱛᱟᱦᱚᱞᱮ?
ᱦᱮᱸ ᱜᱳᱣᱟᱹ ᱠᱚ ᱢᱮᱛᱟᱜ ᱠᱟᱱᱟ ᱟᱞᱮ ᱥᱮᱱ ᱫᱚ ᱜᱳᱣᱟᱹ ᱠᱚ ᱢᱮᱛᱟᱜᱼᱟ᱾ ᱫᱤᱠᱩ ᱠᱚ ᱫᱚ ᱥᱚᱯᱟᱨᱤᱠᱚ ᱢᱮᱛᱟᱜ ᱟᱠᱚ ᱮᱰᱮᱠᱷᱟ
ᱚ ᱚᱱᱟ ᱜᱮ ᱛᱚ ᱪᱟᱥ ᱠᱟᱨᱮᱛᱟ ᱟᱫᱚ ᱵᱟᱝ? ᱮᱴᱟᱜ ᱮᱴᱟᱜ ᱠᱟᱜ ᱠᱚ ᱫᱚ ᱵᱟᱝᱟ?
ᱮᱴᱟᱜ ᱠᱚᱛᱟᱜ ᱮᱴᱟᱜ ᱠᱚᱣᱟᱜ᱾ ᱮᱴᱟᱜ ᱵᱟᱜᱟᱱ ᱞᱮᱠᱷᱟᱱ ᱫᱚ ᱠᱟᱹᱴᱟᱹᱱᱤ ᱰᱷᱮᱨ ᱜᱮᱭᱟ, ᱟᱨ ᱱᱚᱣᱟ ᱠᱚ ᱵᱟᱜᱟᱱ ᱞᱮᱠᱷᱟᱱ ᱫᱚ ᱤᱱᱟᱹᱜ ᱠᱷᱟᱹᱴᱟᱱᱤ ᱵᱟᱹᱱᱩᱜ ᱠᱟᱜ-ᱟ᱾
ᱚ ᱦᱚᱸ ᱵᱟᱠᱤ ᱵᱟᱝ ᱱᱚᱣᱟ ᱫᱚ᱾
ᱦᱳᱭ ᱦᱳᱭ ᱦᱳᱭ ᱦᱳᱭ ᱵᱟᱝ ᱦᱩᱭᱩᱜ ᱜᱮᱭᱟ᱾ ᱟᱪᱷᱟ ᱪᱤᱠᱟᱹᱜ-ᱟ ᱱᱚᱣᱟ ᱨᱮᱭᱟᱜ ᱢᱟ ᱡᱟᱹᱥᱛᱤ ᱜᱤ ᱮ ᱠᱚ ᱵᱮᱵᱚᱦᱟᱨ ᱮᱜ-ᱟ ᱛᱚ ᱜᱩᱣᱟ. ᱯᱟᱱᱥ ᱯᱟᱨᱢᱤᱭᱟ ᱡᱮ ᱜᱷᱩᱴᱠᱟ ᱠᱚ, ᱵᱤᱢᱚᱞ ᱠᱚ ᱵᱮᱱᱟᱣᱮᱫ-ᱟ ᱛᱚ᱾
ᱦᱩᱸ ᱦᱩᱸ ᱟᱪᱷᱟ ᱟᱪᱷᱟ
ᱦᱳᱭ
ᱛᱟᱞᱦᱮ ᱫᱚᱠᱟᱱ ᱠᱟᱭᱟ ᱯᱮ ᱛᱟᱞᱦᱮ ᱟᱯᱮ ᱫᱚ ᱛᱟᱞᱦᱮ?
ᱵᱟᱝ ᱜᱮ ᱚᱱᱟ ᱠᱚ ᱫᱚ ᱫᱚᱠᱟᱱ ᱠᱚ ᱫᱚ ᱵᱟᱝ ᱡᱟᱹᱨᱩᱲᱟ᱾ ᱟᱞᱮ ᱫᱚ ᱱᱚᱛᱮ ᱫᱚ ᱢᱟᱨᱠᱮᱴ ᱥᱮᱱ ᱠᱚ ᱤᱫᱤᱭᱟ ᱠᱚ ᱚᱱᱠᱟ ᱯᱟᱹᱭᱠᱟᱹᱨ ᱠᱚ ᱠᱚ ᱦᱤᱡᱩᱜ ᱟᱠᱚ ᱵᱤᱡᱽᱱᱮᱥ ᱠᱚ᱾
ᱟᱯᱮ ᱴᱷᱮᱱ ᱠᱚ ᱦᱟᱛᱟᱣ ᱟᱯᱮ ᱴᱷᱮᱱ ᱦᱟᱛᱟᱣ ᱠᱟᱛᱮᱫ ᱩᱱᱠᱩ ᱫᱚ ᱠᱚ ᱟᱠᱷᱨᱤᱧᱟ ᱦᱟᱱᱛᱮ ᱨᱮ ᱫᱚᱠᱟᱱ ᱠᱚᱨᱮ᱾
ᱦᱳᱭ ᱦᱳᱭ ᱦᱳᱭ,
ᱚ ᱟᱪᱷᱟ ᱵᱷᱟᱹᱞᱮ ᱜᱮ᱾ ᱟᱪᱷᱟ ᱚᱱᱟ ᱫᱚ ᱪᱮᱫ ᱢᱟᱱᱮ ᱵᱟᱨᱚ ᱵᱚᱪᱷᱚᱨ ᱜᱮ ᱪᱟᱥ ᱦᱳᱭᱳᱜ ᱜᱮᱭᱟ ᱥᱮ ᱫᱟᱜ ᱫᱤᱱ ᱜᱮ ᱠᱚ ᱪᱟᱥᱟ?
ᱵᱟᱝ ᱜᱮ ᱵᱟᱝ ᱜᱮ ᱚᱱᱟ ᱫᱚ ᱪᱟᱥ ᱞᱮᱠᱷᱟᱱ ᱫᱚ ᱥᱟᱨᱟ ᱜᱮ ᱛᱟᱦᱮᱱᱟ ᱚᱱᱟ ᱫᱚ᱾
ᱚ ᱦᱚᱸ ᱟᱪᱷᱟ ᱚᱱᱟ ᱜᱮ ᱢᱤᱫ ᱴᱟᱝ ᱢᱤᱫ ᱴᱟᱝ ᱫᱚ ᱚᱱᱮ ᱟᱸ ᱢᱤᱫ ᱴᱟᱝ ᱢᱤᱫ ᱴᱟᱝ ᱥᱚᱡᱚ ᱥᱚᱵᱽᱡᱤ ᱠᱚ ᱫᱚ ᱫᱟᱜ ᱫᱤᱱ ᱜᱮᱠᱚ ᱪᱟᱥᱟ ᱵᱟᱠᱷᱟᱱ ᱫᱚ ᱥᱤ- ᱛᱚᱝ ᱫᱤᱱ ᱜᱮ ᱵᱷᱟᱹᱜᱤ ᱤᱭᱟᱹ ᱟᱱᱤᱡ ᱫᱟᱨᱮ ᱟᱹᱱᱤᱡ ᱚᱠᱟ ᱢᱤᱫ ᱴᱟᱝ ᱢᱮᱱᱟᱜ ᱟᱥᱮ ᱚᱱᱟ ᱜᱮ᱾ ᱠᱩᱠᱞᱤ ᱠᱮᱫ ᱵᱤᱱᱟ᱾ ᱦᱳᱭ, ᱦᱳᱭ ᱟᱞᱮ ᱥᱮᱱ ᱫᱚ ᱱᱤᱛᱳᱜ ᱫᱚ ᱥᱤᱛᱩᱝ ᱠᱟᱜ-ᱟᱭ ᱫᱩᱲᱩᱵ ᱵᱟᱲᱟ ᱠᱟᱱᱟᱞᱮ ᱟᱞᱮ ᱠᱟᱹᱢᱤ ᱠᱚᱫᱚᱞᱮ ᱥᱟᱹᱛ ᱠᱟᱜ ᱛᱟᱞᱮ ᱜᱮᱭᱟ᱾ ᱦᱩᱸ ᱦᱤᱛᱳᱜ ᱫᱚ ᱫᱩᱲᱩᱵ ᱵᱟᱲᱟ ᱠᱟᱱᱟᱞᱮ᱾ ᱚᱲᱟᱜ ᱠᱟᱢᱤ ᱠᱚᱫᱚᱞᱮ ᱪᱟᱵᱟ ᱠᱟᱜ ᱟᱱᱤᱡ᱾ ᱦᱩᱸ ᱛᱟᱦᱟᱞᱮ ᱟᱯᱮ ᱫᱚ ᱟᱸᱜ ᱠᱟᱭᱨᱟ ᱫᱟᱨᱮ ᱠᱚ ᱥᱮ ᱟᱸᱜ ᱥᱮ ᱩᱞ ᱫᱟᱨᱮ ᱠᱚ, ᱠᱷᱟᱱᱴᱟ ᱫᱟᱨᱮ ᱠᱚ ᱢᱮᱱᱟᱜ ᱛᱟᱯᱮᱭᱟ ᱥᱮ ᱵᱟᱪᱩᱜ ᱛᱟᱯᱮᱭᱟ?
ᱡᱚᱛᱚ ᱜᱮ ᱦᱮᱱᱟᱜ ᱠᱟᱫ ᱛᱟᱞᱮᱭᱟ ᱟᱞᱮ ᱫᱚ᱾
ᱦᱮᱸ ᱦᱮᱸ ᱵᱷᱟᱞᱮ ᱠᱟᱛᱷᱟ ᱜᱮ᱾
ᱠᱟᱭᱨᱟ ᱫᱟᱨᱮ ᱠᱚ ᱢᱮᱱᱟᱜ ᱠᱟᱜ-ᱟ, ᱩᱞ ᱫᱟᱨᱮ ᱠᱚ ᱢᱮᱱᱟᱜ ᱠᱟᱜ-ᱟ, ᱠᱟᱱᱴᱷᱟᱲ ᱫᱟᱨᱮ ᱠᱚ ᱢᱮᱱᱟᱜ ᱠᱟᱜ-ᱟ, ᱤᱱᱟᱹ ᱠᱟᱛᱮ ᱰᱟᱹᱦᱩ ᱠᱚᱵᱤᱱ ᱧᱮᱞ ᱵᱟᱲᱟ ᱠᱟᱫᱟ ᱵᱤᱱ?
ᱰᱟᱦᱟᱣ ᱫᱟᱨᱮ ᱠᱚ ᱢᱮᱱᱟᱜ ᱠᱟᱜ-ᱟ᱾ ᱡᱚᱢ ᱡᱤᱱᱤᱥ ᱫᱟᱨᱮ ᱠᱚᱫᱚ ᱢᱮᱱᱟᱜ ᱛᱟᱞᱮᱭᱟ᱾
ᱚᱱᱟ ᱫᱚ ᱵᱟᱹᱧ ᱵᱩᱡᱷᱟᱹᱣ ᱞᱮᱫ ᱜᱮᱭᱟ᱾ ᱚ ᱡᱟᱭ ᱦᱳᱠ ᱤᱧ ᱫᱚ ᱚᱱᱟ ᱫᱚ ᱵᱟᱹᱧ ᱧᱮᱞ ᱟᱠᱟᱫ-ᱟ ᱟᱱᱤᱡ ᱚᱱᱟ ᱫᱚ, ᱵᱟᱹᱧ ᱵᱩᱡᱷᱟᱹᱣ ᱞᱮᱜ-ᱟ ᱥᱮ ᱚᱱᱟ ᱜᱮ᱾ ᱧᱮᱞ ᱟᱠᱟᱜ-ᱟ ᱱᱟᱯᱟᱭ ᱜᱮ᱾
ᱡᱚᱛᱚ ᱜᱮ ᱡᱚᱢ ᱡᱤᱱᱤᱥ ᱠᱚᱫᱚ ᱢᱮᱱᱟᱜ-ᱟ ᱟᱞᱮ ᱥᱮᱱ ᱫᱚ᱾
ᱚ ᱛᱟᱦᱚᱞᱮ ᱛᱟᱦᱚᱞᱮ ᱛᱚ ᱟᱯᱮ ᱫᱚ ᱮᱢᱱᱤ ᱠᱟᱹᱢᱤ ᱠᱚᱫᱚ ᱠᱟᱹᱢᱤ ᱥᱚᱢᱚᱭ ᱵᱟᱝ ᱠᱟᱹᱢᱤᱜ ᱛᱟᱯᱮ ᱜᱮ᱾ ᱦᱩᱸ, ᱵᱟᱭᱨᱮ ᱠᱟᱹᱢᱤ ᱠᱚᱫᱚ ᱩᱱᱟᱹᱜ ᱵᱟᱝ ᱠᱟᱹᱢᱤᱜ ᱩᱸ ᱵᱟᱨᱦᱨᱮ ᱠᱟᱹᱢᱤ ᱠᱚᱫᱚ ᱵᱟᱝ ᱠᱟᱹᱢᱤ ᱦᱩᱭᱩᱜ ᱛᱟᱯᱮᱭᱟ ᱛᱟᱦᱚᱞᱮ ᱟᱞᱮ ᱫᱚ᱾
ᱦᱳᱭ ᱟᱹᱰᱤ ᱩᱥᱛᱟᱹᱭ ᱫᱚ ᱠᱟᱹᱢᱤ ᱫᱚ ᱵᱟᱝ ᱦᱩᱭᱩᱜ ᱵᱟᱝ ᱦᱩᱭᱩᱜ ᱛᱟᱞᱮ ᱜᱮᱭᱟ᱾
ᱦᱚᱭ᱾ ᱫᱚ ᱵᱟᱝ᱾ ᱢᱟᱱᱮ ᱟᱫᱚ ᱱᱤᱛᱚᱜ ᱫᱚ ᱥᱩᱫᱩ ᱚᱲᱟᱜ ᱠᱚᱨᱮ ᱫᱩᱲᱩᱵ ᱫᱩᱲᱩᱵ ᱜᱮ ᱟᱫᱚ ᱡᱟᱦᱟᱱᱟᱜ ᱟᱫᱚ ᱡᱟᱦᱟᱱᱟᱜ ᱠᱚ ᱢᱟᱱᱮ ᱚᱞᱚᱜ ᱯᱟᱲᱦᱟᱣ ᱠᱚᱫᱚ ᱵᱟᱝᱵᱮᱱ ᱚᱞᱚᱜ ᱯᱟᱲᱦᱟᱣ ᱠᱟᱱᱟ?
ᱚᱞ ᱯᱟᱲᱦᱟᱣ ᱠᱚᱫᱚ ᱦᱩᱭ ᱟᱠᱟᱱ ᱜᱮᱭᱟ, ᱟᱰᱤ ᱡᱟᱹᱥᱛᱤ ᱫᱚ ᱟᱹᱞᱤᱧ ᱫᱚ ᱵᱟᱹᱞᱤᱧ ᱯᱟᱲᱦᱟᱣ ᱠᱟᱜᱼᱟ ᱟᱫᱚ ᱱᱚᱝᱠᱟᱜᱮ ᱠᱟᱹᱴᱤᱡ ᱠᱟᱹᱴᱤᱡ ᱠᱤᱪᱷᱩ ᱯᱨᱚᱵᱞᱮᱢ ᱠᱚ ᱛᱟᱦᱮᱱᱟ ᱛᱚ ᱚᱱᱟ ᱠᱷᱟᱹᱛᱤᱨ ᱛᱮ ᱡᱟᱹᱥᱛᱤ ᱫᱚ ᱵᱟᱹᱞᱤᱧ ᱯᱟᱲᱦᱟᱣ ᱞᱮᱜᱼᱟ ᱾
ᱦᱚᱭ ᱟᱪᱪᱷᱟ ᱟᱪᱪᱷᱟ᱾ ᱵᱟᱝ ᱟᱫᱚ ᱞᱟᱹᱭ ᱜᱮᱭᱟ ᱠᱚᱛᱚ ᱡᱟᱦᱟᱸ ᱛᱤᱱᱟᱹᱜ ᱜᱮ ᱠᱟᱹᱢᱤ ᱪᱟᱥ ᱮᱢ ᱪᱟᱥ ᱵᱟᱥ ᱟᱢ ᱚᱞᱚᱜ ᱯᱟᱲᱦᱟᱜ ᱫᱚᱠᱚ ᱥᱮᱲᱟ ᱟᱠᱟᱫ ᱜᱮᱭᱟ ᱚᱱᱟᱜᱮ ᱦᱚᱭ᱾
ᱛᱟᱦᱚᱞᱮ ᱟᱫᱚ ᱟᱞᱮ ᱢᱟ ᱱᱚᱛᱮ ᱢᱟ ᱡᱟᱹᱯᱩᱫ ᱟᱞᱮ ᱠᱟᱱᱟᱭ ᱟᱫᱚ ᱱᱚᱛᱮ ᱢᱟ ᱥᱟᱦᱟᱱ ᱠᱚᱦᱚᱸ ᱧᱟᱢ ᱜᱮ ᱠᱚᱥᱴᱚ ᱜᱮ ᱵᱩᱡᱷᱟᱹᱜ ᱠᱟᱱᱟ ᱟᱫᱚ ᱟᱯᱮ ᱫᱚ ᱥᱟᱱ ᱥᱟᱦᱟᱱ ᱠᱚ ᱧᱟᱢᱚᱜ ᱜᱮᱭᱟ ᱥᱮ ᱵᱟᱝ ᱟᱯᱮ ᱥᱮᱱ ᱫᱚ?
ᱦᱳᱭ ᱟᱞᱮ ᱫᱚ ᱥᱟᱦᱟᱱ ᱫᱚ ᱢᱮᱱᱟᱜ ᱟᱠᱟᱫ ᱜᱮᱭᱟ ᱟᱞᱮᱫᱚ
ᱵᱟᱜᱟᱱ ᱠᱚᱨᱮᱜᱮ ᱟᱞᱮᱭᱟᱜ ᱥᱟᱦᱟᱱ ᱠᱚᱫᱚ ᱵᱟᱜᱟᱱ ᱞᱮ ᱫᱚᱦᱚ ᱠᱟᱜᱼᱟ ᱠᱟᱹᱴᱤᱡ ᱠᱟᱹᱴᱤᱡ ᱜᱮ ᱚᱱᱠᱟ ᱜᱮ ᱫᱟᱨᱮ ᱠᱚ ᱵᱟᱞᱮ ᱢᱟᱜᱟ ᱟᱞᱮ ᱫᱚ ᱚᱱᱟ ᱠᱚᱨᱮᱜ ᱜᱮ ᱥᱟᱦᱟᱱ ᱠᱚᱫᱚ ᱦᱩᱭᱩᱜ ᱛᱟᱞᱮᱭᱟ᱾
ᱟᱪᱪᱷᱟ ᱟᱪᱪᱷᱟ ᱛᱚ ᱱᱚᱛᱮ ᱫᱚ ᱟᱹᱰᱤ ᱥᱚᱢᱚᱥᱥᱟ ᱜᱮᱭᱟ ᱥᱟᱦᱟᱱ ᱠᱚᱦᱚᱸ ᱧᱟᱢ ᱠᱚᱦᱚᱸ ᱵᱟᱠᱚ ᱜᱮᱨ ᱦᱚᱪᱚᱣᱟᱜ ᱜᱮᱭᱟ ᱫᱟᱨᱮ ᱠᱚᱦᱚᱸ᱾ ᱚ ᱱᱚᱛᱮ ᱫᱚ ᱥᱚᱢᱚᱥᱟ ᱜᱮ᱾
ᱦᱮᱸ ᱟᱹᱵᱤᱱ ᱦᱚᱸ
ᱟᱹᱞᱤᱧ ᱢᱟ ᱱᱚᱛᱮ ᱫᱚᱚᱴ ᱱᱚᱣᱟ ᱫᱚ ᱠᱚᱞᱞᱟᱱᱤ ᱰᱨᱮᱥ ᱥᱟᱵ ᱠᱟᱜ ᱟᱭ᱾
ᱦᱳᱭ ᱫᱤᱥᱚᱢ ᱫᱚ ᱚᱠᱟᱴᱟᱜ ᱵᱮᱱ ᱯᱟᱲᱦᱟᱜ ᱠᱟᱱᱟ?
ᱠᱚᱞᱞᱟᱱᱤ ᱱᱚᱫᱤᱭᱟ ᱠᱚᱞᱟᱱᱤ ᱱᱚᱫᱤᱭᱟ ᱰᱤᱥᱴᱤᱠ ᱠᱚᱞᱞᱟᱱᱤ᱾
ᱰᱤᱥᱴᱤᱠ ᱫᱚ ᱵᱟᱝᱜᱮᱼᱟ ᱫᱤᱥᱚᱢ ᱛᱟᱦᱮᱱᱟ ᱡᱮᱞᱮᱠᱟ ᱩᱲᱤᱥᱥᱟ, ᱵᱮᱝᱜᱚᱞ, ᱡᱷᱟᱲᱠᱷᱚᱸᱰ ᱾
ᱱᱚᱫᱤᱭᱟ, ᱚᱭᱮᱥᱴ ᱵᱮᱝᱜᱚᱞ᱾
ᱚ ᱟᱪᱪᱷᱟ ᱟᱪᱪᱷᱟ ᱦᱳᱭ ᱟᱹᱞᱤᱧ ᱫᱚ ᱱᱚᱛᱮ ᱟᱥᱟᱢ ᱥᱤᱱ ᱫᱤᱥᱚᱢ ᱞᱤᱧ ᱯᱟᱲᱟᱜ ᱠᱟᱱᱟ᱾ ᱱᱚᱛᱮ ᱵᱮᱱ ᱟᱸᱡᱚᱢ ᱵᱟᱲᱟ ᱠᱟᱜᱼᱟ?
ᱦᱮᱸ ᱦᱮᱸ ᱟᱥᱟᱢ ᱟᱥᱟᱢ ᱟᱸᱡᱚᱢ ᱵᱟᱲᱟ ᱠᱟᱜᱼᱟ᱾ ᱟᱥᱟᱢ ᱫᱤᱥᱚᱢ ᱦᱚᱲ ᱩᱱᱠᱩᱣᱟᱜ ᱦᱚᱨᱚᱜ ᱵᱟᱸᱫᱮ ᱠᱚᱦᱚᱸ ᱟᱹᱰᱤ ᱵᱷᱮᱜᱟᱨ ᱜᱮ ᱠᱚ ᱚᱱᱛᱮ ᱫᱚ ᱪᱟ ᱵᱟᱜᱟᱱ ᱡᱟᱹᱥᱛᱤ ᱢᱮᱱᱟᱜᱼᱟ ᱥᱮ ᱪᱮᱛᱟ?
ᱦᱳᱭ ᱦᱳᱭ ᱪᱟ ᱵᱟᱜᱟᱱ ᱠᱚ ᱢᱮᱱᱟᱜ ᱟᱠᱟᱫ ᱛᱟᱠᱚᱣᱟ ᱟᱹᱰᱤ ᱡᱟᱹᱥᱛᱤ ᱫᱚ᱾
ᱚ ᱟᱸᱡᱚᱢ ᱵᱟᱲᱟ ᱨᱮᱫᱚ ᱡᱟᱹᱥᱛᱤ ᱪᱟ ᱵᱟᱜᱟᱱ ᱠᱚ ᱢᱮᱱᱟᱜᱼᱟ᱾ ᱚᱱᱟ ᱦᱳᱭ ᱚᱱᱟᱜᱮ᱾ ᱢᱟᱱᱮ ᱡᱚᱛᱚ ᱜᱮ ᱢᱟᱱᱮ ᱡᱟᱹᱥᱛᱤ ᱫᱚᱱ ᱪᱟᱥ ᱟᱠᱚ ᱪᱟᱥ ᱟᱵᱟᱫ ᱛᱟᱠᱚ ᱡᱟᱹᱥᱛᱤ ᱜᱮᱭᱟ ᱦᱳᱭ᱾
ᱦᱳᱭᱼᱦᱳᱭ ᱪᱟᱥᱤ, ᱪᱟᱥ ᱠᱟᱹᱢᱤ ᱜᱮ ᱡᱟᱹᱥᱛᱤ ᱢᱮᱱᱟᱜ ᱟᱠᱟᱫᱟ ᱟᱞᱮ ᱥᱮᱱ ᱫᱚ᱾
ᱵᱟᱜᱟᱱ ᱠᱚ ᱪᱟᱥ ᱠᱚ ᱡᱚᱛᱚ ᱜᱮ ᱢᱮᱱᱟᱜ ᱠᱟᱜᱼᱟ, ᱟᱞᱮ ᱥᱮᱱ ᱫᱚ ᱠᱷᱟᱹᱞᱤ ᱪᱟᱥᱼᱼ ᱜᱮ ᱡᱟᱹᱥᱛᱤ ᱠᱚ ᱠᱟᱹᱢᱤᱭᱟ ᱟᱞᱮ ᱥᱮᱱ ᱾
ᱦᱩᱸ᱾ ᱱᱟᱯᱟᱭ ᱠᱟᱛᱷᱟ ᱚᱱᱟ ᱦᱮ ᱦᱳᱭ᱾
ᱦᱳᱭ ᱪᱮᱫ ᱵᱮᱱ ᱞᱟᱹᱭᱮᱼᱟ?
ᱦᱚᱭ ᱡᱟᱱᱤᱡ-ᱮ ᱱᱟᱯᱟᱭ ᱜᱮᱭᱟ ᱚᱱᱟᱜᱮ ᱱᱚᱛᱮ ᱫᱚ ᱠᱟᱹᱢᱤ ᱠᱚᱫᱚ ᱵᱟᱪᱩᱜ ᱟᱹᱱᱤᱡ ᱚᱱᱠᱟ ᱫᱚ ᱢᱟᱱᱮ ᱪᱟᱥ ᱤᱫᱤ ᱠᱟᱛ ᱛᱮ ᱫᱚ ᱱᱚᱛᱮ ᱫᱚ ᱮᱢᱱᱤ ᱵᱟᱦᱨᱮ ᱠᱚ ᱠᱟᱹᱢᱤ ᱜᱮ ᱡᱟᱥᱛᱤ ᱢᱮᱱᱟᱜ ᱟᱱᱤᱡᱽ᱾
ᱟᱪᱪᱷᱟ ᱦᱚᱸᱼᱚ᱾
ᱦᱳᱭ᱾
ᱛᱚ ᱟᱯᱮᱫᱚ ᱟᱯᱮᱫᱚ ᱛᱚᱵᱮ ᱵᱩᱨᱩ ᱫᱤᱥᱚᱢ ᱵᱮᱱ ᱯᱟᱲᱟᱜ ᱠᱟᱱᱟ ᱥᱮ ᱵᱤᱨ ᱫᱤᱥᱚᱢ ᱠᱚ ᱯᱮ ᱯᱟᱲᱟᱜ ᱠᱟᱱᱟ, ᱚᱱᱠᱟ ᱯᱮ ᱯᱟᱲᱟᱜ ᱜᱮᱭᱟ?
ᱱᱚᱛᱮ ᱫᱚ ᱵᱩᱨᱩ ᱦᱚᱸ ᱵᱟᱝ ᱯᱟᱲᱟᱜᱼᱟ ᱟᱨ ᱵᱤᱨ ᱦᱚᱸ ᱵᱟᱝ ᱯᱟᱲᱦᱟᱜᱼᱟ ᱱᱚᱛᱮ ᱫᱚ ᱥᱚᱦᱚᱨ ᱵᱟᱡᱟᱨ ᱡᱟᱥ ᱛᱤ ᱟᱨᱠᱤ ᱱᱚᱛᱮ ᱫᱚ ᱟᱸᱜ ᱦᱩᱸ᱾ ᱡᱟᱥᱛᱤ ᱵᱟᱡᱟᱨ ᱤᱞᱱᱟ ᱵᱟᱡᱟᱨ ᱮᱞᱟᱠᱟ ᱱᱚᱣᱟᱨᱮᱫᱚ ᱯᱟᱲᱟᱜ ᱠᱟᱱᱟ᱾
ᱟᱪᱪᱷᱟᱼᱟᱪᱪᱷᱟ᱾
ᱠᱤᱨᱤᱧ ᱟᱠᱦᱨᱤᱧ ᱛᱮᱜᱮ ᱢᱟᱱᱮ ᱡᱚᱢ ᱟᱱ ᱡᱤᱭᱚᱱ ᱠᱚ ᱠᱷᱟᱸᱰᱣᱟ ᱱᱚᱛᱮ ᱫᱚ, ᱠᱟᱹᱢᱤ ᱵᱟᱦᱨᱮ ᱠᱟᱹᱢᱤ ᱱᱚᱛᱮ ᱫᱚ ᱞᱟᱹᱭ ᱞᱮᱠᱷᱟᱱ ᱵᱟᱦᱨᱮ ᱠᱟᱹᱢᱤ ᱱᱚᱛᱮ ᱠᱚ ᱦᱤᱡᱩᱜ ᱟᱹᱱᱤᱡ᱾ ᱫᱤᱥᱚᱢ ᱦᱚᱲ ᱠᱚ ᱱᱚᱛᱮ ᱫᱚ ᱵᱟᱨᱦᱨᱮ ᱠᱟᱹᱢᱤ ᱠᱚ ᱦᱤᱡᱩᱜᱼᱟ ᱱᱚᱛᱮ᱾ ᱠᱚᱞᱭᱟᱱᱤ, ᱠᱳᱞᱠᱟᱛᱟ, ᱠᱚ ᱵᱮᱱ ᱟᱸᱡᱚᱢ ᱟᱠᱟᱜ ᱟᱱᱤᱡ?
ᱚ ᱟᱸᱡᱚᱢ ᱟᱠᱟᱜᱠᱟᱜ-ᱟᱞᱤᱧ ᱧᱮᱞ ᱦᱚᱸᱞᱤᱧ ᱧᱮᱞ ᱟᱠᱟ-ᱟᱹᱞᱤᱧ ᱟᱹᱞᱤᱧ᱾
ᱦᱚᱭ ᱟᱫᱚ ᱱᱚᱛᱮ ᱫᱚ ᱡᱟᱥᱛᱤ ᱵᱟᱦᱟᱨᱮ ᱠᱟᱹᱢᱤ ᱠᱚ ᱦᱤᱡᱩᱜ ᱟᱱᱤᱡ᱾
ᱪᱟᱞᱟᱣ ᱵᱟᱲᱟ ᱦᱩᱭ ᱞᱮᱱᱟ ᱚᱱᱛᱮ᱾
ᱦᱳᱭ᱾
ᱦᱳᱭ ᱚᱱᱛᱮ, ᱚᱱᱛᱮ ᱞᱤᱧ ᱪᱟᱞᱟᱣ ᱞᱮᱱᱟ ᱟ ᱢᱤᱫ ᱚᱠᱛᱮ᱾ ᱚᱱᱛᱮ ᱨᱮᱞᱤᱧ ᱛᱟᱴᱜᱮᱴ ᱴᱤ ᱛᱮᱞᱤᱧ ᱛᱟᱦᱮᱸ ᱠᱟᱱᱟ ᱟ ᱫᱩᱭ ᱛᱤᱱ ᱢᱟᱹᱭᱱᱟᱹ ᱜᱟᱱ ᱟᱸ ᱚᱱᱟ ᱪᱮᱫ ᱠᱚ ᱢᱮᱱᱟ ᱵᱚᱨ ᱫᱚᱢᱟᱱ ᱟ ᱠᱚᱨᱮ ᱠᱳᱞᱠᱟᱛᱟ ᱠᱚᱨᱮ ᱞᱤᱧ ᱛᱟᱦᱮᱸ ᱠᱟᱱᱟ᱾
ᱦᱟᱸ ᱦᱟᱸ᱾ ᱵᱚᱨᱫᱷᱚᱢᱟᱱ ᱠᱚᱭ ᱵᱚᱨᱫᱷᱚᱢᱟᱱ ᱫᱚ ᱱᱦᱟᱜ ᱵᱟᱝ ᱪᱟᱞᱟᱣ ᱦᱩᱭ ᱟᱠᱟᱱᱟ ᱚᱱᱮ ᱠᱳᱞᱠᱟᱛᱟ ᱜᱮ᱾ ᱚᱱᱟ ᱦᱟᱣᱲᱟ ᱵᱨᱤᱡᱽ ᱪᱮᱫ ᱠᱚ ᱢᱮᱱᱟ ᱦᱟᱣᱲᱟ, ᱥᱳᱭᱟᱞᱫᱟ ᱚᱱᱮ ᱢᱤᱫᱴᱟᱝ ᱩᱸ ᱵᱚᱸᱜᱟ ᱢᱮᱱᱟᱜ ᱟᱥᱮ ᱵᱟᱝ ᱚᱱᱟ ᱚᱸᱰᱮ ᱚᱱᱟ ᱠᱚᱫᱚᱧ ᱫᱟᱬᱟ ᱟᱠᱟᱫ ᱜᱮᱭᱟ᱾ ᱫᱟᱬᱟ ᱫᱚ ᱫᱟᱬᱟ ᱵᱟᱲᱟ ᱟᱠᱟᱫ ᱜᱮᱭᱟᱞᱮ ᱟᱞᱮ ᱫᱚ᱾
ᱦᱩᱸ᱾
ᱦᱳᱭ᱾ ᱟᱨ ᱦᱟᱸ
ᱦᱳᱭᱛᱚ ᱟᱯᱮ ᱫᱚ ᱚ ᱵᱟᱡᱟᱨ ᱥᱩᱨ ᱜᱮᱯᱮ ᱯᱟᱲᱟᱜ ᱠᱟᱱᱟ ᱛᱚᱵᱮ᱾
ᱦᱳᱭ ᱵᱟᱡᱟᱨ ᱥᱩᱨ ᱜᱮ ᱟᱨ ᱟᱫᱚ ᱱᱚᱛᱮ ᱫᱚ ᱟᱫᱚ ᱡᱩᱢᱤ ᱡᱟᱭᱜᱟ ᱠᱚ ᱮᱢ ᱟᱠᱟᱫᱽ ᱞᱮᱭᱟ ᱪᱟᱥ ᱞᱟᱜᱤᱫᱽ ᱛᱮ ᱟᱫᱚ ᱚᱱᱟ ᱠᱦᱟᱛᱤᱨ ᱛᱮᱜᱮ ᱮ ᱢᱟᱲᱟᱝ ᱠᱷᱚᱱ ᱛᱟᱦᱮᱸ ᱠᱟᱱ ᱛᱟᱞᱮᱭᱟ ᱚᱱᱟ ᱠᱦᱟᱛᱤᱨ ᱜᱮ ᱱᱚᱣᱟᱞᱮ ᱪᱟᱥ ᱦᱚᱸ ᱢᱟᱱᱮ ᱪᱟᱥᱮᱫ ᱜᱮᱭᱟᱞᱮ᱾
ᱚ ᱦᱮᱸ᱾
ᱟᱪᱶᱷᱟ ᱱᱚᱱᱛᱮ ᱦᱚᱸ ᱦᱟᱸ ᱠᱟᱱᱟᱢ ᱦᱟᱸ᱾ ᱪᱮᱫᱽ ᱞᱮᱠᱟ ᱵᱤᱱ ᱞᱟᱹᱭ ᱠᱮᱫ ᱵᱟᱭ ᱟᱸᱡᱚᱢ ᱴᱦᱤᱠᱟᱹ ᱞᱮᱱᱟ᱾
ᱦᱳᱭ ᱪᱟᱥ ᱠᱚᱫᱚ ᱛᱚᱵᱮ ᱮ ᱢᱟᱨᱟᱝᱼᱢᱟᱨᱟᱝ ᱯᱮ ᱪᱟᱥ ᱜᱮᱭᱟ ᱟ ᱠᱟᱹᱴᱤᱡᱼᱠᱟᱹᱴᱤᱡ ᱯᱮ ᱪᱟᱥ ᱜᱮᱭᱟ ᱛᱚ ᱦᱩᱲᱩ ᱠᱚ
ᱢᱟᱨᱟᱝ ᱢᱟᱨᱟᱝ ᱫᱚ ᱵᱟᱝᱟ ᱟᱞᱮ ᱦᱩᱰᱤᱧ-ᱦᱩᱰᱤᱧ ᱜᱮ ᱛᱟᱞᱮᱭᱟ ᱡᱟᱭᱜᱟ ᱡᱚᱢᱤ᱾ ᱠᱚᱫᱚ ᱚᱱᱟ ᱦᱩᱰᱤᱝ ᱦᱩᱰᱤᱝ ᱞᱮ ᱜᱮᱞᱮ ᱪᱟᱥ ᱜᱮᱭᱟ ᱟᱫᱚ ᱟᱞᱮ ᱫᱚ ᱱᱚᱰᱮ ᱫᱚ ᱟᱫᱚ ᱵᱟᱨ ᱫᱷᱟ ᱞᱮ ᱪᱟᱥ ᱜᱮᱭᱟ ᱟᱞᱮ ᱫᱚ᱾
ᱦᱩᱸ᱾
ᱦᱳᱭ ᱦᱩᱸ ᱟᱫᱚ ᱵᱟᱨ ᱫᱷᱟᱣ ᱠᱷᱟᱱ ᱫᱚ ᱟᱫᱚ ᱦᱩᱭᱩᱜ ᱛᱟᱞᱮᱭᱟ ᱰᱷᱮᱨ ᱧᱚᱜ ᱟᱫᱚ ᱢᱤᱫ ᱫᱷᱟᱣ ᱫᱚ ᱛᱤᱱᱟᱹᱜ ᱦᱩᱭᱩᱜᱼᱟᱱᱤᱡ᱾ ᱦᱚᱲ ᱦᱚᱸ ᱞᱮ ᱥᱟᱜᱮ ᱜᱮᱭᱟ ᱥᱮ ᱚᱱᱟ ᱠᱷᱟᱹᱛᱤᱨ ᱛᱮ᱾
ᱚ ᱟᱞᱮᱫ ᱫᱚ ᱱᱚᱛᱮ ᱫᱚ ᱢᱤᱫ ᱫᱚᱢ ᱜᱮᱞᱮ ᱪᱟᱥᱮᱜᱼᱟ ᱵᱚᱪᱷᱚᱨ ᱨᱮ᱾ ᱟᱨᱦᱚ ᱜᱟᱹᱭ ᱰᱟᱹᱝᱨᱤ ᱠᱚ ᱛᱟᱦᱮᱱᱟ ᱛᱚ ᱥᱟᱸᱜᱤ ᱜᱮ ᱦᱮᱱᱟᱜ ᱠᱚᱣᱟ ᱛᱚ ᱚᱲᱟᱜ ᱠᱚᱨᱮ ᱦᱚᱸ᱾ ᱛᱚ ᱚᱲᱟᱜ ᱚᱲᱟᱜ ᱜᱮ ᱢᱮᱱᱟᱜ ᱠᱚᱣᱟ ᱜᱷᱟᱨᱚᱸᱡᱽ ᱯᱨᱚᱛ ᱜᱮ ᱢᱮᱱᱟᱜ ᱠᱚᱣᱟ ᱛᱚ ᱚᱱᱟ ᱠᱷᱟᱹᱛᱤᱨ ᱛᱮ ᱪᱟᱥ ᱠᱚᱫᱚ ᱪᱟᱥ ᱠᱚ ᱫᱚ ᱵᱟᱨᱫᱢ ᱫᱚ ᱵᱟᱞᱮ ᱪᱟᱥᱮᱜᱼᱟ ᱟᱫᱚ ᱩᱝᱠᱩ ᱦᱚᱸ ᱥᱩᱵᱤᱫᱟ ᱠᱩ- ᱡᱚᱢᱼᱧᱩ ᱠᱚᱨᱮᱱᱟᱜ ᱜᱟᱹᱭ ᱰᱟᱹᱝᱨᱤ ᱠᱚᱦᱚᱸ ᱠᱚ ᱦᱟᱨᱚᱱᱚᱜ ᱠᱟᱱᱟ ᱛᱚ ᱚᱱᱟ ᱠᱷᱟᱹᱛᱤᱨ ᱛᱮ ᱢᱤᱫ ᱫᱚᱢ ᱜᱮ ᱞᱮ ᱪᱟᱥᱮᱫᱼᱟ ᱵᱚᱪᱷᱚᱨ ᱨᱮ᱾
ᱫᱚ ᱡᱟᱜ ᱠᱚ ᱠᱚᱢ ᱜᱮᱭᱟ ᱥᱩᱨᱩᱠᱟ ᱠᱚ ᱠᱚᱢ ᱜᱮᱢ ᱮᱢᱠᱟ ᱞᱮᱭᱟᱭ ᱚᱱᱟ ᱠᱷᱟᱛᱤᱨ ᱵᱟᱫᱟᱞᱮ ᱪᱟᱥᱟ ᱟᱨ ᱟᱹ ᱟᱡᱷᱮ ᱢᱚᱫᱽᱫᱷᱮ ᱫᱚᱨᱠᱟᱨᱚᱜ ᱠᱷᱟᱱ ᱫᱚ ᱥᱚᱵᱽᱡᱤ ᱠᱚᱞᱮ ᱠᱤᱨᱤᱧᱟ ᱟᱨ ᱠᱷᱟᱱ ᱛᱤᱧ ᱠᱚᱨᱮ ᱟᱠᱟᱞ ᱫᱤᱯ ᱯᱟᱲᱟᱜ ᱠᱟᱱᱟ ᱛᱟᱦᱚᱞᱮ ᱠᱷᱟᱱ ᱫᱚ ᱢᱟᱱᱮ ᱵᱟᱨ ᱫᱷᱟᱣ ᱪᱟᱥ ᱞᱮᱠᱷᱟᱱ ᱫᱚ ᱩᱱᱟᱹᱜ ᱫᱚ ᱵᱟᱝᱼᱟ ᱤᱭᱟᱹᱜ ᱛᱟᱞᱮᱭᱟ ᱢᱟᱱᱮ ᱩᱱᱟᱹᱜ ᱫᱚ ᱵᱟᱞᱮ ᱦᱟᱨ ᱠᱟᱮᱛᱚᱜᱼᱟ ᱡᱚᱢ ᱧᱩ ᱨᱮᱫᱚ᱾ ᱵᱟᱠᱷᱟᱱ ᱱᱚᱛᱮ ᱫᱚ ᱟᱹᱰᱤ ᱫᱟᱢ ᱜᱮᱭᱟ ᱪᱟᱣᱞᱮ ᱠᱚᱦᱚᱸ ᱠᱤᱨᱤᱧ ᱫᱚ᱾ ᱵᱚᱦᱚᱛ ᱫᱟᱢ ᱜᱮᱭᱟ ᱱᱚᱛᱮ ᱫᱚ ᱠᱚᱭᱛᱮᱠ ᱠᱚᱫᱚ ᱠᱤᱨᱤᱧ ᱚᱝᱥᱟᱨ ᱵᱚᱨᱥᱟ ᱨᱮᱠᱚ ᱛᱟᱦᱮᱱᱟ᱾ ᱡᱚᱢ ᱧᱩ ᱠᱚᱫᱚ ᱦᱳᱭ᱾
ᱦᱩᱸ ᱦᱩᱸ ᱦᱩᱸ᱾ ᱛᱚ ᱟᱞᱮ ᱱᱚᱛᱮ ᱫᱚ ᱟᱸᱻ ᱪᱟᱣᱞᱮ ᱠᱚᱫᱚ ᱟᱸ ᱠᱤᱨᱤᱧ ᱡᱚᱢ ᱠᱚᱫᱚ ᱟᱵᱚ ᱦᱚᱲ ᱠᱚᱫᱚ ᱟᱸ ᱵᱟᱹᱱᱩᱜ ᱠᱟᱜ ᱠᱚᱣᱟ᱾ ᱛᱚ ᱠᱤᱨᱤᱧ ᱡᱚᱢ ᱠᱚᱫᱚ ᱫᱤᱠᱩ ᱜᱮ ᱠᱤᱨᱤᱧ ᱡᱚᱝᱣᱟᱜᱼᱟ᱾ ᱡᱚᱛᱚ ᱜᱮ ᱪᱟᱥᱚᱜ ᱦᱚᱲ ᱠᱟᱱᱟ ᱠᱚ ᱛᱚ ᱟᱸ ᱦᱳᱭ ᱦᱳᱭ᱾
ᱦᱳᱭ ᱦᱳᱭ᱾ ᱛᱚ ᱪᱟᱥ ᱫᱚ ᱠᱤᱨᱤᱧ ᱫᱚ ᱦᱩᱭᱩᱜ ᱜᱮᱭᱟ ᱚᱱᱮ ᱥᱚᱵᱽᱡᱤ ᱠᱚ ᱛᱷᱚᱲᱟ ᱠᱟᱹᱴᱤᱡ ᱢᱟᱹᱴᱤᱡ ᱠᱤᱨᱤᱧ ᱦᱩᱭᱩᱜᱼᱟ᱾
ᱤᱱ ᱤᱱᱟᱹ ᱠᱚᱜᱤ᱾
ᱵᱟᱝᱼᱟ ᱟᱞᱮ ᱫᱚ ᱪᱟᱣᱞᱮ ᱫᱚ ᱠᱷᱩᱵ ᱠᱚᱢ ᱜᱮᱞᱮ ᱠᱤᱨᱤᱧ ᱠᱷᱩᱵ ᱠᱚᱢ ᱢᱚᱫᱷᱮ ᱨᱮᱜᱮ ᱡᱚᱠᱷᱚᱱ ᱡᱚᱠᱷᱚᱱ ᱟᱠᱟᱲ ᱯᱟᱲᱟᱜ ᱟᱹᱱᱤᱡ ᱩᱱ ᱡᱚᱠᱷᱚᱡ ᱱᱟᱜ ᱩᱱ ᱫᱚ ᱵᱟᱞᱮ ᱠᱤᱨᱤᱧ ᱜᱮ ᱩᱱᱟᱹᱜ ᱱᱟ ᱫᱚ ᱟᱞᱮ ᱪᱟᱥ ᱟᱞᱮ ᱥᱮ ᱵᱟᱫ ᱫᱷᱟᱣ ᱚᱱᱟ ᱠᱷᱟᱹᱛᱤᱨ ᱛᱮ ᱩᱱᱟᱹᱜ ᱥᱚᱢᱚᱥᱟ ᱫᱚ ᱵᱟᱝ ᱯᱟᱲᱦᱟᱜ ᱛᱟᱞᱮ ᱜᱮᱭᱟ᱾ ᱥᱚᱵᱽᱡᱤ ᱠᱚᱜᱤ ᱠᱟᱹᱴᱤᱡ ᱞᱮ ᱠᱤᱨᱤᱧ ᱵᱟᱲᱟᱭ ᱜᱮᱭᱟ ᱱᱚᱛᱮ ᱫᱚ ᱵᱚᱦᱩᱛ ᱫᱟᱢ ᱜᱮᱭᱟ ᱱᱚᱛᱮ ᱵᱚᱦᱩᱛ ᱫᱟᱢᱤ᱾ ᱡᱟᱹᱥᱛᱤ ᱟᱫᱚ ᱡᱟᱹᱥᱛᱤ ᱠᱟᱹᱢᱤ ᱦᱚᱲ ᱠᱚ ᱢᱮᱱᱟᱜ ᱠᱚᱣᱟ ᱥᱮ ᱠᱟᱹᱢᱤ ᱜᱮᱭᱟ ᱠᱚ ᱥᱮ ᱟᱫᱚ ᱱᱝᱠᱩ ᱫᱚ ᱡᱟᱹᱥᱛᱤ ᱮᱢᱟᱱ ᱨᱮᱦᱚᱸ ᱟᱹ ᱫᱟᱢᱟ ᱡᱮ ᱱᱚᱣᱟ ᱨᱮᱱᱟᱜ ᱱᱤᱱᱟᱹ ᱴᱟᱜ ᱜᱚᱱᱚᱝ ᱱᱚᱣᱟ ᱟᱫᱚ ᱱᱤᱱᱟ ᱜᱚᱱᱚᱝ᱾ ᱡᱟᱹᱥᱛᱤ ᱜᱮ ᱛᱟᱦᱮᱱ ᱱᱚᱛᱮ ᱫᱚ ᱛᱟᱦᱮ ᱫᱚ ᱠᱟᱹᱴᱤᱡ ᱡᱚᱴᱤᱰᱤᱞ ᱧᱚᱜ ᱜᱮᱭᱟ᱾ ᱡᱩᱫᱤ ᱡᱟᱦᱟᱱᱟᱜ ᱵᱟᱢ ᱠᱟᱹᱢᱤ ᱵᱟᱲᱟᱭ ᱞᱮᱠᱷᱟᱱ ᱫᱚ᱾ ᱵᱟᱭᱨᱮ ᱠᱚ ᱨᱮ ᱡᱩᱫᱤ ᱵᱟᱢ ᱠᱟᱹᱢᱤᱭᱟ ᱛᱟᱦᱚᱞᱮ ᱠᱷᱟᱱ ᱫᱚ ᱵᱟᱢ ᱛᱟᱦᱮᱸ
ᱦᱳᱭ ᱟᱵᱮᱱ ᱫᱚ ᱚ ᱱᱚᱣᱟ ᱮᱯᱥ ᱨᱮ ᱵᱟᱨᱮᱛᱮ ᱟᱸᱼᱼ ᱛᱤᱱᱟᱹᱜ ᱫᱤᱱ ᱠᱷᱚᱱ ᱵᱤᱱ ᱠᱟᱹᱢᱤᱭᱮᱜᱼᱟ?
ᱵᱟᱝ ᱦᱩᱭ ᱠᱟᱱᱟ ᱤᱧ ᱫᱚ ᱱᱟᱭ ᱛᱟᱨᱟ ᱦᱚᱜ-ᱚᱭ ᱤᱧ ᱥᱚᱯᱛᱟ ᱦᱟᱱᱮ ᱦᱚᱞᱟ ᱢᱟᱫᱷᱮᱨ ᱤᱧ ᱵᱟᱰᱟᱭ ᱧᱟᱢ ᱟᱠᱟᱫ-ᱟ᱾ ᱟᱫᱚ ᱡᱟᱹᱥᱛᱤ ᱫᱚ ᱵᱟᱹᱧ ᱵᱟᱰᱟᱭ ᱠᱟᱱ ᱱᱤᱡ ᱚ ᱢᱤᱫ ᱥᱚᱯᱛᱟ ᱦᱚᱸ ᱠᱷᱚᱱ ᱜᱮ ᱢᱮᱱᱤᱧᱟᱹ ᱚᱱᱟ ᱨᱤᱧ ᱵᱟᱰᱟᱭ ᱟᱠᱟᱫ-ᱟ᱾ ᱟᱫᱚ ᱚᱱᱟ ᱤᱧ ᱠᱚᱨᱟᱣ ᱟᱹᱱᱤᱡ ᱦᱚᱸ ᱡᱮ ᱱᱚᱜ ᱱᱚᱝᱠᱟ ᱮᱢᱚᱜ ᱠᱟᱱᱟ ᱢᱤᱫᱴᱟᱝ ᱚ ᱥᱩᱵᱤᱫᱷᱟ ᱥᱟᱱᱛᱟᱲ ᱜᱤᱫᱽᱨᱟᱹ ᱠᱚ ᱞᱟᱹᱜᱤᱫ ᱛᱚ ᱚᱱᱟ ᱜᱮ ᱟᱫᱚ